ᱟᱸ
ᱦᱮᱸ ᱨᱚᱲ ᱡᱚᱢᱚᱜ ᱠᱟᱱᱟ ᱜᱚᱝᱠᱮ,
ᱟᱪᱷᱟ ᱴᱷᱤᱠ ᱴᱷᱤᱠ ᱟᱢᱟᱜ ᱦᱚᱸ ᱴᱷᱤᱠ ᱜᱮ ᱟᱸᱡᱚᱢ ᱦᱤᱡᱩᱜ ᱠᱟᱱᱟ ᱮᱱᱠᱷᱟᱱ ᱪᱮᱫ ᱪᱮᱠᱟ ᱦᱩᱭᱩᱜ ᱠᱟᱱᱟ?
ᱪᱮᱫ ᱦᱚᱸ ᱵᱟᱝ-ᱟ ᱜᱤᱛᱤᱡ ᱵᱟᱲᱟ ᱨᱮᱛᱚ ᱵᱮᱨᱮᱫ ᱵᱟᱲᱟ ᱦᱩᱭ ᱠᱟᱱᱟ
ᱚᱸ ᱫᱟᱠᱟ ᱠᱚ ᱡᱚᱢ ᱵᱟᱲᱟ ᱦᱩᱭ ᱱᱟ ᱥᱮ ᱟᱹᱣᱨᱤ?
ᱫᱟᱠᱟ ᱠᱚᱫᱚ ᱟᱹᱣᱨᱤᱭᱟ ᱪᱚᱸᱫᱟ ᱜᱮ ᱦᱩᱭ ᱠᱟᱱᱟ ᱦᱟᱜ ᱟᱫᱚ ᱢᱟ ᱟᱜ ᱵᱟᱨᱦᱮ ᱥᱮᱫ ᱨᱮᱞᱮ ᱛᱟᱦᱮᱸ ᱛᱟᱦᱮ ᱦᱟᱛᱟᱲᱚᱜ-ᱟ ᱛᱚ
ᱟᱪᱪᱷᱟ ᱟᱪᱪᱷᱟ,
ᱯᱟᱲᱦᱟᱣ ᱵᱟᱲᱟ ᱦᱩᱭᱩᱜ ᱠᱟᱱᱟ ᱛᱚ, ᱦᱚᱞᱟ ᱧᱤᱫᱟᱹ ᱠᱟᱹᱴᱤᱡ ᱯᱟᱲᱟᱣ ᱵᱟᱲᱟ ᱦᱩᱭ ᱞᱮᱱᱟ ᱫᱚ ᱡᱟᱹᱥᱛᱤ ᱜᱷᱟᱹᱲᱤᱡ ᱟᱫᱚ ᱛᱮᱦᱮᱧ ᱫᱚ ᱠᱟᱹᱴᱤᱡ ᱞᱮᱴ ᱧᱚᱜ ᱛᱮ
ᱚ ᱴᱷᱤᱠ ᱟᱨ ᱛᱟᱦᱚᱞᱮ ᱜᱚᱨᱚᱢ ᱪᱮᱫ ᱞᱮᱠᱟ ᱚᱱᱛᱟ?
ᱦᱮᱸ,
ᱜᱚᱨᱚᱢ ᱠᱚ ᱪᱮᱫ ᱞᱮᱠᱟ ᱵᱩᱡᱷᱟᱹᱜ ᱠᱟᱱᱟ ᱚᱱᱛᱮ ᱫᱚ?
ᱦᱮᱸ,
ᱜᱚᱨᱚᱢ ᱠᱚ ᱪᱤᱜ ᱞᱮᱠᱟ ᱵᱩᱡᱷᱟᱹᱜ ᱠᱟᱱᱟ ᱟᱯᱮ ᱚᱱᱛᱮ ᱫᱚ?
ᱜᱚᱨᱚᱢ ᱠᱚᱫᱚ ᱵᱷᱟᱜᱤ ᱜᱮ ᱵᱩᱡᱷᱟᱹᱜ ᱠᱟᱱᱟ ᱠᱟᱹᱴᱤᱡ ᱛᱮᱧ ᱫᱚ ᱥᱤᱛᱩᱝ ᱫᱚ ᱚᱱᱠᱟ ᱵᱟᱭ ᱥᱤᱛᱩᱝ ᱠᱟᱫ ᱛᱟᱦᱮᱸ ᱫᱚ
ᱦᱮᱸ ᱛᱮᱦᱧ ᱫᱚ ᱚᱱᱠᱟ ᱚᱵᱚᱥᱭ ᱵᱟᱭ ᱥᱤᱛᱩᱝ ᱟᱠᱟᱫᱟ᱾
ᱟᱨ ᱫᱟᱜ ᱠᱚ ᱛᱟᱦᱚᱞᱮ ᱫᱟᱜ ᱡᱟᱹᱲᱤ ᱠᱚ ᱪᱮᱫ ᱞᱮᱠᱟ?
ᱫᱟᱜ ᱫᱟᱭ ᱡᱟᱹᱲᱤ ᱠᱚᱫᱚ ᱡᱟᱹᱥᱛᱤ ᱫᱚ ᱵᱟᱝ ᱦᱩᱭ ᱟᱠᱟᱱᱟ ᱦᱚᱞᱟ ᱠᱟᱹᱴᱤᱡ ᱨᱤᱢᱤᱞ ᱨᱤᱢᱤᱞ ᱧᱚᱜ ᱜᱮᱭᱟ ᱟᱫᱚ ᱵᱟᱝ ᱫᱟᱜ ᱟᱠᱟᱫᱼᱟᱭ ᱦᱚᱞᱟ ᱫᱚ,
ᱦᱩᱸ,
ᱛᱮᱦᱮᱧ ᱱᱟᱜ ᱛᱚ ᱨᱢᱤᱞ ᱠᱟᱜᱟᱭ ᱛᱚ ᱛᱮᱦᱮᱧ ᱫᱮᱠᱷᱤ ᱫᱟᱜᱮᱫ ᱫᱟᱭ ᱥᱮ ᱵᱟᱝᱟ ᱠᱟᱹᱴᱤᱡ ᱜᱚᱨᱚᱢ ᱧᱚᱜ ᱫᱚ ᱜᱚᱨᱚᱢ ᱜᱮ ᱵᱩᱡᱷᱟᱹᱜ ᱠᱟᱱᱟ᱾
ᱦᱮᱸ ᱦᱮᱸ ᱦᱮᱸ᱾ ᱟᱞᱮ ᱱᱚᱛᱮ ᱫᱚ ᱦᱟᱸᱜ ᱢᱟᱱᱮ ᱚᱱᱠᱟ ᱨᱤᱢᱤᱞ ᱞᱮᱠᱟ ᱫᱚ ᱵᱟᱝ ᱵᱩᱡᱷᱟᱹᱜ ᱠᱟᱱᱟ, ᱢᱟᱱᱮ ᱯᱷᱟᱸᱠ ᱯᱷᱟᱸᱠ ᱜᱮ ᱛᱚᱵᱮ ᱥᱤᱛᱳᱝ ᱥᱤᱛᱳᱝ ᱵᱩᱡᱷᱟᱹᱜ ᱠᱟᱱᱟ᱾ ᱛᱚ ᱜᱚᱨᱚᱢ ᱜᱚᱨᱚᱢ ᱧᱚᱜ
ᱦᱮᱸ ᱪᱮᱫ ᱠᱚᱯᱮ ᱪᱮᱠᱟ ᱵᱟᱲᱟᱭᱮᱫᱟ ᱟᱫᱚ
ᱥᱮᱜᱟ ᱫᱚ ᱦᱟᱸᱜ ᱟᱠᱚ ᱱᱚᱝᱠᱟ ᱠᱟᱹᱢᱤ ᱫᱚ ᱵᱟᱝ ᱦᱩᱭᱩᱜ ᱠᱟᱱᱟ ᱡᱮ